ᱦᱮᱸ ᱟᱡᱚᱢᱚᱜ ᱠᱟᱱᱟ ᱴᱷᱤᱠ ᱥᱟᱺᱦᱤᱡ ᱨᱚᱲ ᱠᱚ
ᱯᱷᱟᱨᱪᱟ ᱥᱟᱹᱦᱤᱡ ᱜᱮ ᱟᱸᱡᱚᱢᱚᱜ ᱠᱟᱱ ᱛᱟᱵᱤᱱᱟ᱾
ᱟᱪᱪᱷᱟ ᱟᱪᱪᱷᱟ᱾ ᱦᱮᱸ ᱜᱚᱝᱠᱮ ᱢᱚᱸᱡᱽ ᱜᱮ ᱟᱸᱡᱚᱢᱚᱜ ᱠᱟᱱᱟ ᱴᱷᱤᱠ ᱴᱷᱟᱠ ᱜᱮ᱾ ᱥᱟᱣᱩᱱᱰ ᱵᱮᱜᱨᱟᱣᱩᱱᱰ ᱥᱟᱣᱩᱱᱰ ᱠᱚᱫᱚ ᱵᱟᱝ ᱦᱤᱡᱩᱜ ᱠᱟᱱᱟ᱾
ᱟᱪᱪᱷᱟ᱾ ᱵᱷᱟᱹᱜᱤ ᱠᱟᱛᱷᱟ, ᱟ ᱢᱟᱲᱟᱝ ᱨᱮᱜᱮ ᱱᱤᱭᱟᱹ ᱞᱤᱧ ᱞᱟᱹᱭ ᱞᱮᱜᱮ ᱡᱟᱦᱟᱸᱴᱟᱜ ᱞᱤᱧ ᱨᱚᱲᱫᱟ ᱚᱱᱟ ᱟᱹᱵᱤᱱ ᱦᱚᱸ ᱴᱟᱱᱟ ᱵᱮᱥᱤ ᱜᱷᱟᱹᱲᱤᱡ ᱟᱞᱚᱵᱤᱱ ᱞᱟᱹᱭᱟ ᱟᱨ ᱟᱹᱞᱤᱧ ᱦᱚᱸ ᱵᱮᱥᱤ ᱜᱷᱟᱹᱲᱤᱡ ᱮᱸ ᱵᱟᱹᱞᱤᱧ ᱞᱟᱹᱭᱟ᱾ ᱛᱟᱦᱚᱸᱞᱮ ᱠᱷᱟᱱ ᱟᱨ ᱡᱟᱦᱟᱸ ᱟᱹᱞᱤᱧ ᱞᱤᱧ ᱠᱩᱞᱤ ᱵᱤᱱᱟ ᱚᱱᱟ ᱟᱹᱵᱤᱱ ᱛᱮᱞᱟ ᱮᱢ ᱵᱤᱱ ᱟᱨ ᱟᱹᱵᱤᱱ ᱡᱟᱦᱟᱸ ᱵᱤᱱ ᱠᱩᱞᱤ ᱞᱤᱧᱟ ᱚᱱᱟ ᱨᱮᱱᱟᱜ ᱟᱹᱞᱤᱧ ᱦᱚᱸ ᱛᱮᱞᱟ ᱞᱤᱧ ᱞᱟᱹᱭᱟ ᱛᱟᱦᱚᱸᱞᱮ ᱠᱷᱟᱱ ᱚᱠᱚᱭᱟᱜ ᱦᱚᱸ ᱱᱚᱣᱟ ᱚᱰᱤᱭᱳ ᱥᱮ ᱵᱷᱚᱭᱮᱥ ᱨᱮᱡᱮᱠᱴ ᱨᱮᱱᱟᱜ ᱥᱚᱢᱵᱷᱚᱵᱚᱱᱟ ᱵᱟᱝ ᱛᱟᱦᱮᱸᱱ ᱛᱟᱞᱟᱝᱟ ᱥᱮ ᱵᱟᱝ ᱛᱟᱦᱮᱱ ᱛᱟᱵᱮᱱ ᱵᱟᱠᱷᱟᱡ ᱵᱟᱨᱚ ᱢᱤᱱᱤᱴ ᱫᱷᱚᱨᱮ ᱦᱟᱸᱜ ᱵᱟᱱᱟ ᱦᱚᱲ ᱫᱷᱨᱡᱚ ᱠᱟᱛᱮᱫ ᱞᱟᱝ ᱜᱚᱞᱯᱷᱚᱭᱮᱫᱟ, ᱟᱨ ᱱᱚᱣᱟ ᱨᱮᱱᱟᱜ ᱡᱩᱫᱤ ᱯᱷᱚᱞᱟᱯ ᱯᱷᱚᱞ ᱵᱟᱞᱟᱝ ᱧᱟᱢᱟ ᱛᱟᱦᱚᱸᱞᱮ ᱠᱷᱟᱱ ᱫᱚ ᱦᱟᱸᱜ ᱠᱚᱥᱴᱚ ᱵᱩᱡᱩᱜ ᱜᱮᱭᱟ᱾
ᱮ ᱟᱫᱚ ᱦᱮᱸ ᱜᱚᱝᱠᱮ ᱞᱟᱹᱭ ᱫᱟᱞᱤᱧ ᱟᱫᱚ ᱱᱤᱛᱚᱜ ᱫᱚ ᱪᱮᱫ ᱥᱟᱠᱟᱢ ᱱᱤᱭᱟᱹ ᱞᱟᱝ ᱨᱚᱯᱚᱲ ᱨᱚᱯᱚᱲᱟ ᱱᱟᱜ ᱚᱱᱟ ᱠᱟᱹᱴᱤᱡ ᱟᱢᱜᱮ ᱡᱩᱫᱤᱢ ᱨᱟᱠᱟᱵ ᱠᱮᱭᱟ ᱚᱱᱟ ᱥᱟᱛ ᱴᱟᱜ
ᱚ ᱜᱚᱝᱠᱮᱧ ᱞᱟᱹᱭᱮᱫ ᱛᱟᱦᱮᱸᱱᱟ ᱛᱟᱦᱚᱸᱞᱮ ᱮ ᱠᱟᱨᱟᱢ ᱱᱤᱭᱮ ᱛᱮᱞᱟᱝ ᱨᱚᱯᱚᱲ ᱞᱮᱱᱠᱷᱟᱡ ᱵᱟᱝ ᱜᱟᱱ ᱠᱚᱜ ᱠᱮᱜ-ᱟ ᱡᱮᱛᱩ ᱦᱟᱸᱜ ᱟ ᱯᱚᱨᱮ ᱢᱟᱹᱭᱤᱱᱮ ᱜᱮ ᱦᱟᱸᱜ ᱠᱟᱨᱟᱢ ᱯᱚᱨᱚᱵ ᱥᱮᱴᱮᱨ ᱦᱤᱡᱩᱜ ᱠᱟᱱᱟ ᱟᱵᱚ ᱥᱟᱱᱛᱟᱲ ᱦᱚᱲ ᱠᱚᱣᱟᱜ
ᱦᱮᱸ᱾ ᱦᱮᱸ ᱨᱚᱯᱚᱲ ᱞᱮᱠᱷᱟᱱ ᱢᱟ ᱦᱩᱭ ᱠᱚᱜ-ᱟ ᱟᱫᱚ ᱚᱱᱟ ᱱᱤᱭᱮ ᱱᱟᱦᱟᱸᱜ ᱟᱹᱞᱤᱧᱟᱜ ᱫᱚ ᱩᱱᱟᱹᱜ ᱦᱩᱸ ᱱᱚᱞᱮᱡᱽ ᱦᱟᱸᱜ ᱵᱟᱹᱱᱩᱜ ᱛᱟᱹᱞᱤᱧᱟ, ᱛᱟᱣ ᱛᱤᱱᱟᱹᱜ ᱢᱮᱱᱟᱜ ᱛᱟᱹᱞᱤᱧᱟ ᱚᱱᱟ ᱫᱚᱞᱤᱧ ᱞᱟᱹᱭᱟ ᱦᱟᱸᱜ ᱟᱪᱪᱷᱟ ᱟᱨᱟᱢᱵᱚᱭ ᱵᱤᱱ
ᱠᱟᱨᱟᱢ ᱫᱚ ᱦᱟᱸᱜ ᱯᱟᱸᱪ ᱫᱤᱱ ᱨᱮᱱᱟᱜ ᱠᱟᱱᱟ᱾ ᱟ ᱦᱚᱲ ᱠᱚᱴᱷᱮᱡ ᱞᱤᱧ ᱟᱸᱡᱚᱢ ᱟᱠᱟᱫᱟ᱾ ᱟᱨ᱾ ᱟᱞᱮ ᱟᱛᱳ ᱨᱮ ᱦᱟᱸᱜ ᱫᱚ ᱦᱟᱸᱜ ᱵᱟᱝ ᱦᱩᱭᱩᱜ-ᱟ ᱚᱱᱛᱮ ᱟᱞᱮ ᱥᱩᱨ ᱥᱩᱯᱩᱨ ᱟᱹᱛᱩ ᱠᱚᱨᱮ ᱦᱟᱸᱜ ᱞᱤᱧ ᱧᱮᱞ ᱟᱠᱟᱫᱟ᱾
ᱦᱮᱸ ᱦᱩᱸ᱾
ᱦᱮᱸ᱾
ᱟᱫᱚ᱾
ᱞᱟᱹᱭᱵᱤᱱ᱾
ᱦᱮᱸ ᱞᱟᱹᱭᱫᱟᱞᱤᱧ ᱟᱫᱚ ᱟᱯᱮ ᱫᱚ ᱜᱚᱝᱠᱮ ᱯᱮ ᱠᱟᱨᱟᱢᱚᱜ-ᱟ ᱥᱮ ᱵᱟᱝ?
ᱜᱚᱢᱠᱮ ᱟᱞᱮ ᱫᱚ ᱦᱟᱸᱜ ᱵᱟᱞᱮ ᱠᱟᱨᱟᱢᱚᱜ ᱛᱟᱦᱮᱸᱱᱟ ᱞᱟᱦᱟ ᱠᱷᱚᱡ ᱵᱟᱹᱱᱩᱜ ᱛᱮ ᱦᱟᱸᱜ ᱟᱨ ᱱᱤᱛᱚᱜ ᱦᱚᱸ ᱦᱚᱴᱟᱛ ᱫᱚ ᱦᱟᱸᱜ ᱥᱮ ᱚᱠᱚᱭ ᱮ ᱥᱩᱨᱩ ᱜᱚᱫ ᱠᱟᱜ-ᱟᱭ᱾
ᱦᱮᱸ ᱟᱫᱚᱞ ᱦᱮᱸ ᱟᱫᱚ ᱞᱟᱦᱟ ᱠᱷᱚᱱᱟᱜ ᱵᱟᱹᱱᱩᱜ-ᱟ ᱚᱱᱟ ᱫᱚ ᱪᱤᱠᱟᱹᱛᱮᱢ ᱠᱚᱨᱟᱣ ᱫᱟᱲᱮᱭᱟᱜ-ᱟ᱾
ᱵᱟᱝ ᱵᱟᱝ᱾
ᱦᱩᱸ
ᱟᱨ ᱜᱚᱝᱠᱮ ᱟᱞᱮ ᱫᱚ ᱱᱟᱦᱟᱜ ᱚᱱᱠᱟ ᱢᱤᱫ ᱫᱷᱟᱣ ᱫᱚ ᱠᱟᱲᱟᱢ ᱫᱚᱞᱮ ᱠᱟᱞᱚᱜ ᱠᱟᱨᱟᱢ ᱞᱮᱱᱟ᱾ ᱟ ᱢᱤᱫ ᱮᱸ ᱦᱮᱸ᱾
ᱦᱩᱸᱢ ᱟᱛᱩ ᱨᱮ ᱥᱮ ᱟᱵ-ᱟᱹᱵᱤᱱᱟᱜ ᱚᱲᱟᱜ ᱨᱮᱜᱮ?
ᱵᱟᱝ ᱟᱞᱮᱭᱟᱜ ᱚᱲᱟᱜ ᱨᱮᱜᱮ, ᱟᱫᱚ ᱦᱮᱸ᱾ ᱚᱱᱠᱟ ᱢᱤᱫ ᱥᱮᱨᱢᱟ ᱠᱷᱚᱱᱟᱜ ᱠᱟᱹᱴᱤᱡ ᱵᱟᱹᱲᱛᱤ ᱦᱩᱭᱩᱜᱼᱟ ᱡᱟᱹᱱᱤᱡ ᱩᱱ ᱦᱮᱸ ᱢᱤᱫ ᱥᱮᱨᱢᱟ ᱞᱟᱦᱟ ᱜᱮ᱾
ᱟᱪᱪᱷᱟ᱾
ᱟᱫᱚ ᱠᱟᱨᱟᱢ ᱫᱚᱞᱮ ᱠᱟᱨᱟᱢ ᱞᱮᱱᱟ ᱢᱚᱴᱟᱢᱩᱴᱤ ᱵᱷᱟᱜᱮ ᱜᱮ᱾ ᱟᱸ ᱟᱫᱚ ᱟᱸᱜ ᱵᱚᱸᱜᱟ ᱠᱚᱦᱚᱸ ᱠᱚ ᱦᱮᱡ ᱞᱮᱱᱟ ᱢᱚᱴᱟᱟᱢᱩᱴᱤ ᱵᱷᱟᱜᱮ ᱜᱮ ᱡᱚᱛᱚ ᱠᱤᱪᱷᱩ ᱦᱩᱭᱮᱱ ᱛᱟᱞᱮᱭᱟ᱾
ᱟᱪᱪᱷᱟ ᱵᱷᱟᱹᱜᱤ ᱠᱟᱛᱷᱟ᱾
ᱦᱮᱸ᱾ ᱟᱨ ᱜᱚᱢᱠᱮ ᱟᱯᱮ ᱚᱱᱛᱮ ᱫᱚ ᱩᱸ ᱟᱹᱛᱩ ᱨᱮᱦᱚᱸ ᱠᱚ ᱠᱟᱨᱟᱢᱚᱜ ᱜᱮᱭᱟ?
ᱮᱸ ᱦᱳᱭ ᱜᱚᱢᱠᱮ ᱮ ᱠᱟᱨᱟᱢ ᱫᱚ ᱦᱟᱸᱜ ᱟᱛᱳ ᱨᱮᱜᱮ ᱦᱩᱭᱩᱜ ᱛᱟᱦᱮᱱᱟ᱾
ᱦᱮᱸ᱾
ᱟᱸ ᱡᱟᱦᱟᱸ ᱛᱟᱞᱟ ᱠᱩᱞᱦᱤ ᱥᱮ ᱡᱟᱦᱟᱸ ᱴᱷᱮᱱ ᱦᱟᱸᱜ ᱟᱠᱷᱲᱟ ᱠᱟᱱ ᱛᱟᱵᱚᱱᱟ᱾
ᱟᱪᱪᱷᱟ ᱟᱪᱪᱷᱟ᱾
ᱚᱰᱮ ᱜᱮ ᱦᱟᱸᱜ᱾
ᱚ ᱟᱫ ᱦᱮᱸ ᱟᱫᱚ ᱜᱚᱢᱠᱮ ᱚᱱᱟ ᱦᱮᱸ ᱞᱟᱹᱭ ᱫᱟᱞᱤᱧ ᱮᱸ ᱚᱱᱟ ᱫᱚ ᱟᱹᱛᱩ ᱨᱮᱱᱟᱜ ᱮᱸ ᱠᱟᱨᱚᱢ ᱛᱚ ᱟᱫᱚ ᱚᱱᱟ ᱫᱚ ᱚᱠᱟᱞᱮᱠᱟ ᱛᱮ ᱦᱩᱭᱩᱜᱼᱟ, ᱥᱮ ᱪᱮᱫ ᱪᱮᱫ ᱠᱟᱹᱢᱤ ᱠᱚ ᱚᱱᱟᱨᱮ ᱢᱮᱱᱟᱜᱼᱟ?
ᱚᱸ ᱮᱦᱚᱵ ᱫᱚ ᱦᱟᱸᱜ ᱠᱷᱚᱡ ᱜᱮᱞᱤᱧ ᱞᱟᱹᱭᱫᱟ ᱡᱮ
ᱦᱩᱸ᱾
ᱟᱫᱚ ᱦᱟᱸᱜ ᱟᱵᱚᱨᱮᱱ ᱢᱟᱹᱭ ᱛᱟᱠᱚ ᱥᱮ ᱵᱤᱴᱤ ᱛᱟᱠᱚ ᱜᱮ ᱦᱟᱸᱜ ᱟᱸ ᱯᱨᱚᱛᱷᱚᱢ ᱠᱷᱚᱡ ᱜᱮ ᱥᱟᱸ ᱪᱟᱵᱟ ᱫᱷᱟᱹᱨᱤᱡ ᱦᱟᱸᱜ ᱩᱱᱠᱩ ᱜᱮ ᱦᱟᱸᱜ᱾
ᱦᱮᱸ᱾
ᱮᱸᱜ ᱩᱯᱟᱹᱥ ᱠᱟᱛᱮᱫ ᱚᱱᱮ ᱡᱟᱦᱟᱸ ᱜᱟᱹᱭ ᱮᱸ ᱱᱟᱹᱭ ᱨᱮᱱᱟᱜ ᱜᱤᱛᱤᱞ ᱠᱚ ᱟᱹᱜᱩᱭ ᱛᱟᱦᱮᱱᱟ᱾
ᱦᱩᱸ᱾
ᱟᱨ ᱩᱱ ᱫᱚ ᱦᱟᱸᱜ ᱡᱟᱦᱟᱸ ᱛᱤᱱᱟᱹᱜ ᱵᱟᱨᱦᱮ ᱠᱚ ᱥᱮ ᱡᱟᱦᱟᱸ ᱛᱤᱱᱟᱹᱜ ᱮᱢᱟᱱ ᱮᱢᱟᱱ ᱡᱤᱱᱤᱥ ᱠᱚ ᱠᱚᱨᱟᱣ ᱫᱚ ᱦᱟᱜ, ᱟᱸ ᱚᱛ ᱠᱚᱨᱮ ᱫᱚ ᱵᱟᱝ ᱜᱟᱱᱚᱜᱼᱟ, ᱪᱟᱹᱴᱟᱹᱱᱤ ᱠᱚᱨᱮ ᱜᱮ ᱦᱟᱸᱜ᱾ ᱵᱟᱱᱟᱨ ᱜᱮ ᱦᱟᱸᱜ ᱵᱩᱡᱽ ᱫᱟᱲᱮᱜ ᱠᱟᱱ ᱜᱮᱭᱟᱵᱤᱱ᱾
ᱦᱮᱸ ᱦᱮᱸ᱾
ᱟᱨ ᱩᱯᱟᱹᱥ ᱛᱮᱜᱮ ᱠᱚᱨᱟᱣᱢᱮ ᱟᱨ ᱩᱱᱩᱢ ᱟᱨ ᱡᱟᱦᱟᱸᱭ ᱜᱚᱜ ᱦᱚᱭᱛᱚ ᱚᱱᱠᱟ ᱥᱚᱢᱚᱥᱥᱟ ᱛᱟᱦᱮᱱ ᱛᱟᱠᱚᱣᱟ ᱢᱤᱫᱴᱤᱡ ᱟᱠᱚᱣᱟᱜ ᱦᱚᱲᱢᱚ ᱢᱚᱫᱽ ᱛᱮ ᱚᱱᱠᱟᱱ ᱠᱚᱣᱟᱜ ᱢᱟᱹᱭ ᱠᱚᱫᱚ ᱦᱟᱸᱜ ᱟᱸ ᱵᱟᱠᱚ ᱠᱚᱨᱟᱣ ᱛᱟᱦᱮᱱᱟ ᱥᱮ ᱵᱟᱠᱚ ᱠᱚᱨᱟᱣ ᱦᱚᱪᱚᱣᱟᱠᱚ ᱛᱟᱦᱮᱱᱟ, ᱱᱤᱥᱪᱳᱭ ᱵᱤᱱ ᱵᱩᱡ ᱫᱟᱲᱮᱭᱟᱜ ᱠᱟᱱ ᱜᱮᱭᱟ᱾ ᱩᱱᱟᱹᱜ ᱱᱚᱸᱰᱮ ᱫᱚ ᱦᱟᱸᱜ ᱟ ᱯᱩᱥ ᱴᱟᱹ ᱥᱟᱺᱦᱤᱡ ᱫᱚ ᱵᱟᱹᱞᱤᱧ ᱞᱟᱹᱭᱮᱫᱟ ᱟᱨ ᱞᱟᱹᱭ ᱩᱪᱤᱛ ᱦᱚᱸ ᱵᱟᱝ ᱠᱟᱱᱟ ᱦᱟᱸᱜ᱾
ᱦᱮᱸ ᱵᱩᱡ ᱫᱟᱲᱮᱭᱟᱜ ᱠᱟᱱᱟ ᱞᱤᱧ, ᱞᱟᱹᱭ ᱵᱤᱱ ᱥᱮ᱾
ᱦᱮᱸ ᱟᱫᱚ ᱩᱱᱠᱩ ᱜᱮ ᱦᱟᱸᱜ ᱟᱹᱜᱩᱭ ᱛᱟᱦᱮᱸᱱᱟᱠᱚ ᱟᱨ ᱡᱟᱦᱟᱸ ᱦᱚᱲᱮᱡᱽ ᱠᱚ ᱥᱮ, ᱠᱟᱨᱟᱢ ᱠᱚ ᱡᱟᱦᱟᱸ ᱛᱤᱱᱟᱹᱜ ᱚᱱᱟ ᱰᱟᱞᱟ ᱨᱮᱠᱚ ᱫᱚᱦᱚ ᱠᱟᱜᱼᱟ ᱯᱩᱝᱲᱤ ᱠᱚ, ᱚᱱᱟ, ᱜᱤᱛᱤᱞ ᱪᱮᱛᱟᱱ ᱨᱮ ᱦᱟᱸᱜ ᱠᱚ ᱮᱢ ᱠᱟᱜᱼᱟ ᱟᱨ ᱚᱱᱟᱜᱮ ᱯᱩᱝᱜᱲᱤ ᱨᱟᱠᱟᱵ ᱟᱨ ᱚᱱᱮ, ᱢᱤᱫ ᱥᱚᱯᱛᱟᱻ ᱥᱮ ᱥᱟᱛ ᱫᱤᱱ ᱦᱟᱸᱜ ᱚᱱᱟ ᱢᱚᱫᱽᱫᱷᱮ ᱜᱮ ᱦᱟᱸᱜ ᱯᱩᱝᱜᱲᱤ ᱛᱟᱦᱮᱸᱱ ᱜᱮᱭᱟ᱾
ᱟᱪᱪᱷᱟ᱾
ᱟᱨ ᱛᱟᱨᱯᱚᱛᱮ ᱠᱩᱨᱢᱩ-ᱫᱩᱨᱢᱩ ᱱᱟᱜᱟᱢ ᱵᱚᱸᱜᱟ ᱦᱮᱱᱟᱜ ᱠᱤᱱᱟ᱾
ᱦᱩᱸ᱾
ᱟᱨ ᱚᱱᱮ ᱟᱛᱳ ᱨᱮ ᱦᱟᱸᱜ ᱥᱩᱨᱩᱭ ᱛᱟᱦᱮᱸᱱᱟᱠᱚ ᱚᱸᱰᱮ ᱜᱮ, ᱛᱟᱨᱯᱚᱨ ᱮᱴᱟᱜ ᱟᱹᱛᱩ ᱮᱱᱮᱡᱽ ᱠᱚ ᱪᱟᱞᱟᱜ ᱛᱟᱦᱮᱸᱱᱟ ᱦᱟᱱᱟ ᱟᱹᱛᱩ ᱠᱚᱡ ᱱᱚᱣᱟ ᱟᱹᱛᱩ ᱚᱱᱟ ᱦᱚᱸ ᱵᱤᱡᱳᱲ ᱜᱮᱦᱟᱸᱜ ᱡᱚᱲ ᱫᱚ ᱵᱟᱝ᱾ ᱦᱩᱸ ᱢᱟ ᱛᱟᱦᱞᱮ ᱟᱹᱵᱤᱱ ᱠᱟᱹᱴᱤᱡᱽ ᱞᱟᱹᱭ ᱵᱤᱱ?
ᱦᱮᱸ ᱜᱚᱝᱠᱮ ᱞᱤᱧ ᱞᱟᱹᱭᱫᱟ ᱟᱫᱚ, ᱮᱸ ᱵᱤᱱᱛᱤ ᱠᱚᱫᱚ ᱦᱳᱭᱳᱜ ᱟᱥᱮ ᱵᱟᱝ ᱚᱱᱟ ᱨᱮᱫᱚ?
ᱦᱮᱸ ᱵᱤᱱᱛᱤ ᱠᱚᱫᱚ ᱚᱱᱟ ᱟᱹᱭᱩᱵᱽ ᱵᱮᱲᱟ ᱦᱩᱭᱩᱜ ᱛᱟᱦᱮᱸᱱᱟ ᱵᱤᱱᱛᱤ ᱠᱚ, ᱛᱟᱨᱯᱚᱨ ᱠᱟᱹᱦᱱᱤ ᱠᱚ, ᱟᱨ ᱱᱚᱣᱟ ᱠᱟᱨᱟᱢ ᱱᱤᱭᱮ ᱛᱮᱜᱮ ᱡᱟᱦᱟᱸ ᱛᱤᱱᱟᱹᱜ ᱜᱟᱞᱚᱪ ᱠᱚ᱾
ᱦᱮᱸ᱾ ᱟᱫᱚ ᱜᱚᱢᱠᱮ ᱚᱱᱟ ᱵᱤᱱᱛᱤ ᱛᱟᱞᱟᱨᱮ ᱥᱮᱨᱮᱧ ᱠᱚᱦᱚᱸ ᱦᱩᱭᱩᱜ ᱜᱮᱭᱟ ᱛᱚ?
ᱦᱳᱭ ᱜᱚᱝᱠᱮ ᱥᱮᱨᱮᱧ ᱦᱚᱸ ᱦᱩᱭᱩᱜ ᱛᱟᱦᱮᱸᱱ ᱜᱮᱭᱟ, ᱢᱟᱱᱮ ᱡᱚᱛᱚᱣᱟᱜ ᱜᱮ᱾ ᱠᱟᱹᱴᱤᱡᱽ ᱠᱟᱹᱴᱤᱡᱽ ᱮᱸ ᱟᱥᱠᱮᱛ ᱢᱟᱱᱮ ᱚᱸᱰᱮ ᱵᱤᱱ ᱟᱠᱷᱲᱟ ᱨᱮᱵᱤᱱ ᱥᱮᱱ ᱞᱮᱱᱠᱷᱟᱡ ᱟᱸ ᱢᱚᱠᱚᱧ ᱞᱮᱠᱟ ᱦᱚᱸ ᱵᱟᱵᱤᱱ ᱵᱩᱡᱷᱟᱹᱣᱟ ᱮᱱᱮᱡᱽ ᱦᱩᱭᱩᱜᱼᱟ, ᱛᱟᱨᱯᱚᱨ ᱥᱮᱨᱮᱧ ᱚᱱᱟ ᱥᱟᱶᱛᱮ ᱟᱨᱚ ᱠᱟᱹᱦᱱᱤ ᱦᱚᱸ ᱦᱩᱭᱩᱜ ᱛᱟᱦᱮᱸᱱ ᱜᱮᱭᱟ᱾
ᱦᱩᱸ᱾
ᱟᱨ ᱜᱚᱝᱠᱮ ᱮᱻ ᱠᱟᱨᱟᱢ ᱠᱚᱨᱮ ᱵᱤᱱ ᱫᱚᱱ ᱵᱟᱲᱟ ᱟᱠᱟᱫᱟ ᱠᱟᱨᱟᱢ?
ᱵᱟᱹᱞᱤᱧ ᱫᱚᱱ ᱠᱟᱫᱟ ᱟᱨ ᱟᱞᱮ ᱥᱮᱫ ᱦᱚᱸ ᱵᱟ ᱠᱚ ᱫᱚᱱ ᱛᱟᱦᱮᱸᱱᱟ ᱚᱱᱟ ᱠᱟᱨᱚᱱ ᱛᱮ ᱦᱟᱸᱜ ᱟᱹᱞᱤᱧ ᱦᱚᱸ ᱦᱚᱭᱛᱚ ᱪᱮᱰ ᱨᱮᱱᱟᱜ ᱢᱮᱱᱟᱜ ᱛᱟᱹᱞᱤᱧᱟ ᱟᱫᱚ ᱦᱟᱸᱜ ᱟᱻ ᱟᱞᱮᱥᱮᱫ ᱵᱟᱝ ᱦᱩᱭᱩᱜ ᱠᱟᱱ ᱛᱟᱦᱮᱸᱜ-ᱟ ᱵᱟᱝ ᱞᱮᱠᱟ ᱜᱮ᱾ ᱜᱚᱢᱠᱮ ᱛᱟᱦᱞᱮ ᱟᱹᱵᱤᱱ ᱫᱚᱵᱤᱱ ᱠᱟᱨᱟᱢ ᱫᱚᱱ ᱟᱠᱟᱫᱟ ᱥᱮ ᱵᱟᱝ?
ᱦᱮᱸ ᱫᱚᱱ ᱫᱚ ᱜᱚᱝᱠᱮ ᱫᱚᱱ ᱵᱟᱲᱟ ᱦᱩᱭ ᱞᱮᱱ ᱜᱮᱭᱟ, ᱟᱞᱮ ᱚᱲᱟᱜ ᱨᱮ ᱡᱚᱠᱷᱚᱱ ᱦᱩᱭᱱᱟ᱾ ᱟᱫᱚ ᱟᱞ ᱦᱮᱸ ᱟᱞᱮ ᱚᱲᱟᱜ ᱨᱮᱫᱚ ᱱᱟᱦᱟᱜ ᱮᱻ ᱚᱱᱠᱟ ᱛᱟᱨᱟᱥᱤᱸᱧ ᱵᱮᱲᱟ ᱟᱻ ᱢᱟᱱᱮ ᱢᱟᱱᱮ ᱚᱱᱠᱟ ᱥᱟᱛᱴᱟ ᱟᱴᱴᱟ ᱥᱮᱫ ᱠᱟᱨᱟᱢ ᱟᱹᱜᱩ ᱪᱟᱞᱟ ᱪᱟᱞᱟᱣ ᱦᱩᱭᱱᱟ ᱦᱮᱸ ᱠᱟᱨᱟᱢ ᱟᱫᱚ ᱦᱟᱸᱰᱮ ᱪᱟᱞᱟᱣ ᱠᱟᱛᱮ, ᱟᱸ ᱚᱱᱟ ᱞᱟᱹᱜᱤ ᱦᱚᱱᱟᱜ ᱢᱤᱫᱴᱟᱝ ᱨᱟᱭᱵᱟᱨᱮ ᱫᱚᱨᱠᱟᱨᱚᱜᱼᱟ᱾
ᱟᱪᱪᱷᱟ᱾
ᱦᱮᱸ ᱠᱟᱨᱟᱢ ᱟᱹᱜᱩᱭ ᱞᱟᱹᱜᱤᱫ ᱟᱫᱚ ᱡᱟᱦᱟᱸ ᱨᱮ ᱢᱮᱱᱟᱜᱼᱟ ᱱᱟᱦᱟᱸᱜ ᱚᱱᱟ ᱠᱟᱨᱟᱢ ᱫᱟᱨᱮ, ᱚᱸᱰᱮ ᱠᱷᱚᱱᱟᱜ ᱢᱤᱫᱴᱟᱱ ᱰᱟᱹᱨ ᱞᱮ ᱢᱟᱜᱽ ᱟᱹᱜᱩᱭ ᱛᱮ ᱟᱫᱚ ᱚᱱᱟ ᱱᱟᱸᱜ ᱡᱟᱦᱟᱸᱨᱮ ᱛᱷᱟᱱ ᱞᱮ ᱵᱮᱱᱟᱣ ᱟᱠᱟᱫᱟ
ᱦᱳᱭ᱾
ᱚᱸᱰᱮ ᱛᱷᱟᱱ ᱨᱮᱞᱮ ᱫᱚᱦᱚᱭᱟ ᱟᱫᱚ ᱵᱤᱫᱽ ᱟᱞᱮ ᱚᱱᱟᱜᱮ᱾
ᱦᱳᱭ᱾
ᱟᱫᱚ ᱚᱸᱰᱮ ᱤᱭᱟᱹ ᱛᱟᱨ ᱤᱭᱟᱹ ᱠᱚᱞᱮ ᱵᱮᱱᱟᱣ ᱠᱚᱣᱟ ᱮᱻ ᱦᱟᱥᱟ ᱨᱮᱱ ᱟᱨᱠᱤ᱾
ᱦᱚᱭ
ᱮᱻ ᱠᱟᱴᱠᱚᱢ, ᱞᱮᱸᱰᱮᱫ, ᱦᱟᱠᱳ ᱢᱟᱱᱮ ᱡᱟᱦᱟᱸ ᱛᱤᱱᱟᱹᱜ ᱡᱤᱵᱽᱡᱤᱭᱟᱹᱞᱤ ᱢᱮᱱᱟᱜ ᱠᱚᱣᱟ ᱡᱷᱚᱛᱚ ᱞᱮ ᱵᱮᱱᱟᱣ ᱠᱚᱣᱟ ᱚᱸᱰᱮ᱾
ᱦᱚᱭ ᱦᱚᱭ
ᱦᱚᱨᱚ ᱠᱚ
ᱦᱮᱸ
ᱟᱫᱚ ᱩᱱᱠᱩ ᱠᱚ ᱵᱮᱱᱟᱣ ᱠᱟᱛᱮᱫ ᱟᱫᱚ ᱩᱱᱠᱩ ᱠᱚ ᱚᱸᱰᱮᱞ ᱞᱮ ᱫᱚᱦᱚ ᱠᱚᱣᱟ ᱟᱫᱚ ᱢᱤᱫ ᱧᱤᱫᱟᱹ ᱱᱟᱦᱟᱜ ᱵᱤᱱᱛᱤ ᱦᱩᱭᱩᱜᱼᱟ᱾
ᱦᱳᱭ
ᱵᱤᱱᱛᱤ ᱠᱚ ᱦᱩᱭᱩᱜᱼᱟ ᱟᱫᱚ ᱡᱚᱠᱷᱚᱱ ᱵᱮᱲᱟ ᱨᱟᱠᱟᱵ ᱟᱭ
ᱦᱳᱭ
ᱟ ᱡᱷᱤᱨᱤ ᱡᱷᱤᱨᱤ ᱵᱮᱲᱟᱭ ᱨᱟᱠᱟᱵᱼᱟ ᱟᱫᱚ ᱩᱱ ᱫᱚᱱᱟᱜ ᱮᱸ ᱵᱚᱫᱟ ᱵᱚᱸᱜᱟ ᱦᱩᱭᱩᱜᱼᱟ ᱦᱮᱸ᱾ ᱟᱫᱚ ᱩᱱ ᱵᱚᱫᱟ ᱵᱚᱸᱜᱟ ᱦᱩᱭᱩᱜᱼᱟ ᱟᱨ ᱮ‍ᱸ ᱢᱟᱱᱮ ᱵᱚᱫᱟ ᱵᱚᱸᱜᱟ ᱵᱚᱫᱟ ᱵᱚᱸᱜᱟ ᱞᱟᱦᱟ ᱫᱚ ᱦᱟᱸᱜ ᱥᱮᱨᱮᱧ ᱦᱩᱭᱩᱜᱼᱟ ᱛᱟᱯᱚᱨᱮ ᱫᱚᱱ ᱦᱚᱸᱠᱚ ᱫᱚᱱᱟ ᱩᱱ ᱫᱚ ᱦᱟᱜ᱾ ᱥᱮᱨᱮᱧ ᱥᱮᱨᱮᱧ ᱛᱮ ᱱᱟᱦᱟᱜ ᱟᱫᱚ ᱵᱚᱸᱜᱟ ᱠᱚᱦᱚᱸ ᱚᱱᱠᱟ ᱦᱤᱡᱩᱜ ᱟᱠᱚ᱾
ᱦᱳᱭ
ᱢᱟ ᱢᱟᱹᱱᱢᱤ ᱥᱟᱫᱚᱢ ᱪᱮᱛᱟᱱ ᱛᱮ᱾
ᱦᱮᱸ
ᱟᱫᱚ ᱦᱮᱡ ᱵᱟᱲᱟ ᱛᱟᱨᱯᱚᱨᱮ ᱱᱟᱦᱟᱸᱜ ᱟᱫᱚ ᱚᱱᱮ ᱵᱚᱫᱟ ᱵᱚᱸᱜᱟ ᱦᱩᱭᱩᱜᱼᱟ ᱵᱚᱫᱟ ᱵᱚᱸᱜᱟ ᱦᱩᱭ ᱠᱟᱛᱮᱜ ᱛᱮ ᱟᱨᱚ ᱡᱷᱚᱛᱚ ᱠᱚ ᱨᱩᱣᱟᱹᱲ ᱪᱟᱞᱟᱜᱼᱟ ᱵᱚᱸᱜᱟ᱾ ᱟᱫᱚ ᱡᱚᱢ ᱵᱟᱲᱟ ᱠᱟᱛᱮ ᱮ ᱡᱚᱢ ᱵᱟᱲᱟ ᱠᱟᱛᱮ ᱱᱷᱟᱜ ᱟᱨ ᱛᱟᱨᱟᱥᱤᱧ ᱟᱨ ᱢᱤᱫ ᱫᱷᱟᱣ ᱚᱱᱠᱟ ᱮᱱᱮᱡ ᱮᱱᱮᱡ ᱦᱩᱭᱩᱜᱼᱟ ᱫᱚᱱ ᱵᱟᱲᱟ ᱦᱩᱭᱩᱜᱼᱟ᱾
ᱦᱳᱭ
ᱟᱨ ᱫᱚᱱ ᱵᱟᱲᱟ ᱠᱟᱛᱮ ᱛᱟᱨᱯᱚᱨᱮ ᱟᱫᱚ ᱟ ᱟᱛᱳ ᱪᱟᱞᱟᱜ ᱦᱩᱭᱩᱜᱼᱟ ᱱᱷᱟᱜ᱾
ᱟᱪᱪᱷᱟ᱾
ᱦᱮᱸ ᱟᱛᱳ ᱜᱤᱰᱤ ᱠᱟᱠᱚᱣᱟᱞᱮ ᱟᱫᱚ ᱩᱱᱠᱩ ᱡᱟᱦᱟᱸᱭ-ᱼ ᱡᱟᱦᱟᱸ ᱠᱚᱞᱮ ᱵᱮᱱᱟᱣ ᱞᱮᱫ ᱠᱚᱣᱟ ᱦᱟᱸᱥᱟᱨ ᱨᱮᱱ᱾
ᱦᱳᱭ᱾
ᱮᱸ ᱠᱟᱴᱠᱚᱢ ᱠᱚ ᱞᱮᱸᱰᱮᱫ ᱠᱚ ᱦᱚᱨᱚ ᱠᱚ᱾
ᱚᱸ
ᱦᱟᱹᱠᱩ ᱠᱚ ᱡᱟᱦᱟᱸ ᱛᱤᱱᱟᱹᱜ ᱟᱨᱠᱤ ᱤᱭᱟᱹ ᱨᱮᱱ ᱠᱚ ᱛᱟᱦᱮᱸ ᱠᱟᱱᱟ ᱡᱷᱚᱛᱚ ᱟᱫᱚ ᱟᱹᱛᱩ ᱜᱤᱰᱤ ᱠᱟᱠᱚᱣᱟᱞᱮ ᱟᱨ ᱚᱱᱟ ᱠᱟᱨᱟᱢ ᱰᱟᱹᱨ ᱦᱚᱸᱞᱮ ᱟᱹᱛᱩ ᱜᱤᱰᱤ ᱠᱟᱜᱼᱟ᱾
ᱩᱸᱡ ᱵᱩᱡᱷᱟᱹᱣ ᱠᱮᱫᱟᱞᱤᱧ᱾
ᱦᱮᱸ
ᱦᱳᱢ
ᱟᱨ ᱜᱚᱢᱠᱮ ᱧᱮᱞ ᱠᱟᱫᱟᱞᱤᱧ ᱚᱱᱟ ᱡᱟᱦᱟᱸ ᱮ ᱠᱟᱨᱟᱢ ᱰᱟᱹᱨᱞ ᱞᱮ ᱟᱹᱜᱩᱭᱟ᱾ ᱟᱫᱚ ᱚᱱᱟ ᱡᱟᱦᱟᱸᱭ ᱚᱲᱟᱜ ᱨᱮ ᱦᱩᱭᱩᱜᱼᱟ ᱩᱱᱤ ᱢᱟᱹᱞᱤᱠ ᱡᱩᱫᱤ ᱚᱱᱠᱟ ᱢᱟᱱᱮ, ᱵᱚᱸᱜᱟ ᱠᱚ ᱦᱩᱭᱩᱜᱼᱟ ᱟᱫᱚ᱾ ᱩᱸ ᱡᱩᱫᱤ ᱮᱸ ᱢᱟᱱᱮ ᱵᱟᱭ ᱡᱟᱯᱤᱫᱟ ᱟᱨᱠᱤ ᱵᱮᱸᱜᱮᱫ ᱨᱮᱜᱮ ᱡᱩᱫᱤ ᱛᱟᱦᱮᱱᱟᱭ ᱟᱫᱚ ᱚᱱᱟ ᱠᱟᱨᱟᱢ ᱰᱟᱹᱨ ᱦᱚᱸᱱᱟᱜ ᱟᱫᱚ ᱵᱟᱝ ᱤᱭᱟᱹᱜᱼᱟ ᱟᱨᱠᱤ, ᱠᱟ ᱜᱮᱫ ᱫᱟᱨᱮ ᱠᱷᱚᱱᱟᱜ ᱡᱩᱫᱤᱢ ᱜᱮᱫ ᱟᱹᱜᱩᱭᱟ ᱡᱟᱦᱟᱸ ᱰᱟᱹᱨ ᱜᱮ ᱚᱱᱟ ᱫᱚ ᱮᱸ ᱠᱟᱹᱴᱤᱡ ᱱᱷᱟᱜ ᱤᱭᱟᱹ ᱧᱚᱜᱚᱜ ᱜᱮᱭᱟ᱾ ᱡᱟᱦᱟᱸ ᱠᱚ ᱞᱮᱭᱟ ᱱᱟᱜᱷ ᱚᱱᱮ ᱪᱮᱫ ᱠᱚ ᱞᱮᱭᱟ ᱱᱟᱜᱷ ᱵᱟᱹᱞᱤᱧ ᱵᱩᱡ ᱫᱟᱲᱮᱭᱟᱜ ᱠᱟᱱᱟ᱾ ᱩᱭᱦᱟᱹᱨ ᱵᱟᱝ ᱦᱤᱡᱩᱜ ᱠᱟᱱᱟ᱾ ᱨᱮᱭ ᱚᱱᱟ,
ᱟᱫᱚ ᱵᱟᱛ ᱠᱟᱜ ᱵᱤᱱ ᱡᱩᱫᱤ ᱵᱟᱵᱤᱱ ᱩᱭᱦᱟᱹᱨᱮᱜ ᱠᱷᱟᱡ ᱫᱚ ᱱᱤᱛ ᱫᱚ᱾
ᱟᱫᱚ, ᱦᱩᱸ ᱡᱩᱫᱤ ᱚᱱᱠᱟ ᱡᱩᱫᱤ ᱩᱱᱤ ᱦᱚᱲ ᱡᱩᱫᱤ ᱵᱟᱭ ᱡᱟᱯᱤᱫᱟ ᱛᱟᱦᱞᱮ ᱚᱱᱟ ᱰᱟᱹᱨ ᱦᱚᱸ ᱚᱱᱠᱟ ᱢᱟᱱᱮ ᱤᱭᱟᱹᱜᱮ ᱛᱟᱦᱮᱱᱟ᱾ ᱟᱨᱠᱤ ᱵᱟᱝ ᱩᱸ ᱤᱭᱟᱹ ᱞᱟᱹᱜᱤᱛᱚᱜᱼᱟ ᱾ ᱢᱟᱱᱮ ᱚᱱᱮ ᱰᱟᱹᱨ ᱠᱚ ᱫᱟᱨᱮ ᱠᱚ ᱜᱩᱡᱩᱜ ᱥᱚᱢᱚᱭ ᱪᱮᱫᱠᱟᱜᱼᱟ ᱾
ᱦᱮᱸ ᱦᱮᱸ ᱜᱚᱥᱚ ᱡᱟᱦᱟ, ᱸ ᱜᱚᱥᱚ ᱜᱚᱥᱚ,
ᱦᱮᱸ ᱦᱮᱸ ᱜᱚᱥᱚ ᱵᱟᱝ ᱜᱚᱥᱚᱜᱼᱟ ᱾ ᱴᱟᱴᱠᱟ ᱜᱮ ᱛᱟᱦᱮᱱᱟ, ᱟᱨ ᱡᱩᱫᱤ ᱚᱱᱮ ᱡᱟᱦᱟᱸ ᱟᱨ ᱩᱱᱤ ᱚᱲᱟᱜ ᱢᱟᱹᱞᱤᱠ ᱡᱩᱫᱤ ᱚᱸᱰᱮ ᱚᱸᱰᱮ ᱜᱮᱛᱚ ᱛᱟᱦᱮᱱᱟᱭ ᱱᱟᱜ ᱚᱰᱮ ᱛᱷᱟᱱ ᱴᱷᱮᱱ ᱜᱮ,
ᱦᱳᱭ᱾
ᱟᱨ ᱫᱷᱩᱱᱟᱹ ᱠᱚᱭ ᱟᱛᱟᱨ ᱵᱟᱲᱟᱭᱟ, ᱚᱸᱰᱮ ᱜᱮ ᱛᱟᱦᱮᱱᱟᱭ ᱢᱤᱫ ᱧᱤᱫᱟᱹ᱾ ᱵᱟᱭ ᱡᱟᱯᱤᱫᱟ ᱟᱫᱚ ᱡᱩᱫᱤ ᱩᱱᱤ ᱡᱟᱯᱤ ᱡᱟᱯᱤᱫ ᱠᱷᱟᱱᱮ ᱚᱱᱟ ᱰᱟᱹᱨ ᱦᱚᱸ ᱜᱚᱥᱚᱜᱼᱟ, ᱟᱨ ᱵᱟᱭ ᱡᱟᱯᱤᱫᱟ ᱛᱟᱦᱟᱞᱮ ᱚᱱᱠᱟ ᱜᱮ ᱛᱟᱦᱮᱱᱟ ᱾
ᱵᱩᱡᱷᱟᱹᱣ ᱠᱮᱫᱟᱞᱤᱧ᱾
ᱦᱮᱸ᱾
ᱟᱨ ᱟᱜᱻ ᱦᱮᱸ ᱞᱮᱭ ᱫᱟᱞᱤᱧ
ᱦᱮᱸ ᱞᱮᱭᱫᱟᱞᱤᱧ ᱟᱼᱟᱯᱮᱥᱮᱫ ᱫᱚ ᱚᱱᱠᱟ ᱵᱟᱝ ᱦᱩᱭᱩᱜ ᱛᱮ ᱡᱟᱸᱦᱟᱸ ᱞᱮᱠᱟ ᱟᱼᱟᱹᱞᱤᱧ ᱞᱤᱧ ᱞᱮᱭ ᱠᱮᱫᱟ?
ᱦᱩᱭᱩᱜ ᱛᱟᱦᱮᱱ ᱜᱮᱭᱟ ᱟᱫᱚ ᱟᱹᱞᱤᱧ ᱫᱚ ᱦᱟᱸᱜ ᱚᱱᱮ ᱯᱩᱥᱴᱟᱹᱣ ᱥᱟᱺᱦᱤᱡ ᱫᱚ ᱱᱤᱭᱟᱹ ᱠᱟᱨᱚᱱ ᱛᱮ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ᱾ ᱡᱮ ᱦᱤᱛᱚᱜ ᱦᱟᱸᱜ ᱟᱹᱞᱤᱧ ᱫᱚ ᱦᱟᱸᱜ ᱦᱚᱲ ᱟᱛᱩ ᱨᱮ ᱦᱟᱸᱜ ᱚᱱᱠᱟ ᱟ ᱪᱟᱞᱟᱣ ᱦᱚᱸ ᱦᱟᱸᱜ ᱵᱟᱹᱞᱤᱧ ᱪᱟᱞᱟᱣ ᱠᱟᱱᱟ, ᱚᱱᱮ ᱞᱮᱭ ᱠᱟᱛᱷᱟ ᱛᱮᱜᱮ ᱦᱟᱸᱜ ᱟᱹᱵᱤᱱ ᱦᱚᱸᱞᱤᱧ ᱞᱮᱭᱟᱫ ᱵᱤᱱᱟ ᱾ ᱟᱨ ᱟᱞᱮ ᱚᱲᱟᱜ ᱨᱮᱦᱚᱸ ᱵᱟᱝ ᱦᱩᱭ ᱠᱟᱱᱟ ᱥᱮ ᱟᱞᱮ ᱛᱟᱹᱨ ᱦᱚᱸ ᱵᱟᱝ ᱦᱩᱭᱩᱜ ᱛᱟᱦᱮᱱᱟ, ᱚᱱᱟ ᱠᱟᱨᱚᱱ ᱛᱮ ᱦᱟᱸᱜ ᱯᱩᱥᱴᱟᱹ ᱥᱟᱹᱦᱤᱡ ᱫᱚ ᱚᱱᱟ ᱠᱟᱨᱚᱱ ᱵᱟ ᱫᱚ ᱵᱟᱹᱞᱤᱧ ᱞᱟᱹᱭ ᱫᱟᱲᱮᱭᱟᱵᱤᱱ ᱠᱟᱱᱟ ᱾ ᱦᱮᱸ ᱟᱨ ᱮᱱᱮᱡ ᱫᱚ ᱛᱟᱦᱟᱞᱮ ᱮᱴᱟᱜ ᱟᱹᱛᱩ ᱠᱚ ᱥᱮᱱᱚᱜ ᱛᱟᱦᱮᱱᱟ ᱥᱮ ᱵᱟᱝ ᱜᱚᱢᱠᱮ?
ᱵᱟᱝ ᱜᱚᱢᱠᱮ ᱚᱱᱟ ᱫᱚ ᱱᱟᱜ ᱚᱲᱟᱜ ᱨᱮᱱᱟᱜ᱾
ᱯᱚᱛᱷᱚᱢ ᱫᱤᱱ᱾
ᱦᱩᱸ ᱦᱩᱸ
ᱟᱞᱮ ᱥᱮᱫ ᱦᱮᱸ ᱟᱞᱮ ᱥᱮᱫ ᱫᱚ ᱚᱱᱠᱟ, ᱱᱚᱣᱟ ᱟᱛᱩ ᱠᱷᱚᱡ ᱦᱟᱱᱟ ᱟᱛᱩ ᱡᱟᱦᱟᱸ ᱟᱹᱛᱩ ᱠᱚᱨᱮ ᱡᱟᱦᱟᱸ ᱠᱟᱨᱟᱢ ᱦᱩᱭᱩᱜ ᱛᱟᱦᱮᱱᱟ, ᱚᱱᱟ ᱚᱱᱟ ᱟᱹᱛᱩ ᱠᱚ ᱢᱟᱱᱮ ᱥᱩᱨ ᱼ ᱥᱩᱯᱩᱨ ᱨᱮᱱᱟᱜ ᱵᱤᱥᱤ ᱥᱟᱹᱜᱤᱧ ᱫᱚ ᱵᱟᱝ
ᱦᱮᱸ
ᱚᱱᱟ ᱠᱚᱨᱮᱱᱟᱜ ᱟᱹᱛᱩ ᱥᱮᱱᱚᱜ ᱟᱠᱚ ᱮᱱᱮᱡ ᱦᱚᱴᱚᱠᱟᱜᱼᱟᱠ᱾ ᱟᱨ ᱵᱟᱨ ᱫᱷᱟᱣ ᱥᱮ ᱯᱮ ᱫᱷᱟᱣ ᱚᱱᱠᱟ ᱵᱤᱪᱚᱲ ᱠᱟᱱᱟ ᱡᱚᱛᱚ ᱴᱩᱠᱩ ᱟᱹᱞᱤᱧ ᱞᱤᱧ ᱟᱸᱡᱚᱢ ᱠᱟᱫᱟ ᱥᱮ ᱵᱟᱲᱟᱭ ᱠᱟᱫᱟᱞᱤᱧ᱾
ᱦᱩᱸ ᱦᱩᱸ, ᱮᱸᱜ ᱟᱫᱚ ᱱᱟᱜ ᱜᱚᱢᱠᱮ ᱦᱳᱭᱛᱚ ᱟᱯᱮᱭᱟᱜ ᱫᱚ ᱱᱟᱦ ᱟᱛᱳ ᱨᱮᱱᱟᱜ ᱠᱟᱱᱛᱮ ᱚᱱᱠᱟ ᱯᱮ ᱪᱟᱞᱟᱜ ᱛᱟᱦᱮᱸᱜᱼᱟ ᱾ ᱟᱫᱚ ᱟᱞᱮᱭᱟᱜ ᱫᱚ ᱱᱟᱜ ᱚᱲᱟᱜ ᱨᱮᱱᱟᱜ ᱠᱟᱱᱟ ᱛᱚ ᱟᱫᱚ ᱚᱱᱠᱟ ᱫᱚ ᱵᱟᱝ ᱪᱟᱞᱟᱣ ᱦᱳᱭ ᱠᱟᱱᱟ ᱾ ᱡᱟ ᱦᱩᱭᱱᱟ ᱚᱲᱟᱜ ᱦᱮᱸ ᱚᱲᱟᱜ ᱨᱮᱜᱮ ᱦᱩᱭᱱᱟ, ᱚᱲᱟᱜ ᱨᱮᱜᱮ ᱪᱟᱵᱟᱭᱮᱱᱟ ᱮᱠᱵᱚᱨᱮ ᱾
ᱚᱸ ᱵᱩᱡᱷᱟᱹᱣ ᱠᱮᱜᱼᱟᱧ ᱾
ᱦᱮᱸ, ᱟᱨ
ᱮᱸᱜ ᱚᱱᱟ ᱟᱹᱭᱟᱹᱛ ᱟᱯᱮᱭᱟᱜ ᱚᱱᱟ ᱤᱭᱟᱹ ᱨᱮᱫᱚ ᱮᱸᱜ ᱟᱹᱛᱳ ᱨᱮᱱᱟᱜ ᱠᱟᱨᱟᱢ ᱨᱮ ᱚᱱᱟ ᱨᱮᱦᱚᱸ ᱛᱚ ᱛᱟᱦᱞᱮ ᱵᱚᱸᱜᱟ ᱠᱚ ᱦᱤᱡᱩᱜ ᱜᱮᱭᱟ?
ᱦᱮᱸ ᱵᱚᱸᱜᱟ ᱫᱚ ᱦᱤᱡᱩᱜ ᱛᱟᱦᱮᱱ ᱜᱮᱭᱟ ᱠᱚ ᱵᱟᱠᱷᱟᱡ ᱫᱚ ᱠᱟᱨᱟᱢ ᱜᱮᱛᱚ ᱵᱟᱝ ᱦᱟᱸᱜ ᱜᱟᱱᱚᱜ ᱠᱟᱱ ᱛᱟᱵᱚ